ᱡᱚᱦᱟᱨ ᱜᱮ ᱟᱸᱡᱚᱢᱚᱜ ᱠᱟᱱ ᱛᱟᱞᱤᱧᱟ?
ᱦᱮᱸ ᱦᱮᱸ ᱟᱸᱡᱚᱢᱚᱜ ᱠᱟᱱ ᱛᱟᱹᱵᱤᱱᱟ ᱾ ᱟᱹᱞᱤᱧᱟᱜ?
ᱦᱳᱭ ᱟᱵᱤᱱᱟᱜ ᱦᱚᱸ ᱟᱸᱡᱚᱢᱚᱜ ᱠᱟᱱᱟ ᱾
ᱟᱪᱪᱷᱟ ᱛᱟᱦᱚᱞᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚᱸ ᱵᱟᱝᱟ ᱚᱲᱟᱜ ᱠᱚᱨᱮ ᱜᱮ ᱢᱮᱱᱟᱜ ᱟᱠᱟᱫ ᱞᱤᱧᱟᱹ᱾ ᱟᱹᱵᱤᱱ ᱫᱚ?
ᱟᱹᱞᱤᱧ ᱦᱚᱸ ᱚᱲᱟᱜ ᱠᱚᱨᱮ ᱜᱮ ᱾
ᱚ ᱦᱩᱲᱩ ᱠᱚᱯᱮ ᱨᱚᱦᱚᱭ ᱠᱮᱫᱟ ᱥᱮ ᱟᱹᱣᱨᱤ?
ᱦᱳᱲᱳ ᱠᱚᱫᱚ ᱨᱚᱦᱚᱭ ᱠᱚᱫᱚ ᱟᱨᱟᱢᱵᱚ ᱜᱚᱫ ᱟᱠᱟᱱᱟ ᱟᱨᱠᱤ ᱾
ᱦᱳᱭ ᱾
ᱦᱮᱸ ᱾
ᱟᱫᱚ ᱟᱯᱮ ᱥᱮᱫ ᱫᱚ ᱡᱟᱹᱥᱛᱤ ᱜᱮ ᱫᱟᱜ ᱡᱟᱹᱲᱤᱭᱫᱟᱭ ᱨᱚᱦᱚᱭ ᱮᱫ ᱫᱚᱯᱮ? ᱟᱞᱮ ᱥᱮᱱ ᱫᱚ ᱵᱟᱭ ᱫᱟᱜ ᱡᱟᱹᱲᱤᱭᱮᱫᱟ ᱛᱚ ᱚᱱᱠᱟ ᱞᱮᱠᱟ ᱫᱚ ᱾
ᱦᱮᱸ ᱨᱮᱜᱩᱞᱟᱨ ᱜᱮ ᱫᱟᱜ ᱫᱚᱭ ᱡᱟᱹᱲᱤᱭᱟᱞᱮ ᱠᱟᱱᱟ ᱟᱞᱮ ᱥᱮᱫ ᱫᱚ ᱦᱟᱸᱜ ᱾
ᱚ ᱦᱳᱭ ᱱᱟ ᱱᱟᱯᱟᱭ ᱠᱟᱛᱷᱟ ᱜᱮ ᱾ ᱛᱟᱦᱚᱞᱮ ᱟᱯᱮ ᱫᱚ ᱪᱮᱫ ᱞᱮᱠᱟ ᱥᱮᱨᱢᱟ ᱫᱟᱜ ᱡᱟᱹᱲᱤ ᱛᱮᱜᱮ ᱯᱮ ᱨᱚᱦᱚᱭ ᱜᱮᱭᱟ?
ᱦᱮᱸ ᱥᱮᱨᱢᱟ ᱫᱟᱜ ᱡᱟᱹᱲᱤ ᱛᱮᱜᱮ ᱞᱮ ᱨᱚᱦᱚᱭ ᱜᱮᱭᱟ ᱾
ᱚ ᱪᱮᱫ ᱠᱚᱯᱮ ᱪᱟᱥ ᱜᱮᱭᱟᱯᱮ ᱚᱱᱠᱟ ᱞᱮᱠᱟ ᱟᱯᱮ ᱥᱮᱱ ᱫᱚ?
ᱟᱞ ᱥᱮᱫ ᱢᱟ ᱦᱩᱲᱩ ᱜᱮ ᱱᱤᱭᱟᱹ ᱜᱷᱟᱹᱲᱤᱡ ᱫᱚᱠᱚ ᱪᱟᱥ ᱫᱟ, ᱟᱨ ᱜᱷᱩᱴᱩ ᱠᱚᱨᱮ ᱫᱚ ᱦᱟᱸᱜ ᱜᱷᱩᱴᱩ ᱦᱩᱲᱩ ᱠᱚ ᱪᱟᱥ ᱫᱟ ᱟᱨᱠᱤ ᱾
ᱦᱳᱭ ᱦᱳᱭ ᱾
ᱟᱨ ᱟᱨ ᱚᱱᱠᱟ ᱜᱷᱩᱴᱩ ᱠᱚᱨᱮ ᱤᱭᱟᱹ ᱠᱚ ᱪᱟᱥᱫᱟ ᱡᱟᱦᱟᱸ ᱦᱩᱸ ᱾ ᱩᱸᱻ ᱟᱱᱟᱡᱽ ᱠᱚ ᱟᱨᱠᱤ ᱾
ᱚ, ᱦᱮᱸ ᱾ ᱟᱫᱚ ᱢᱟᱱᱮ ᱢᱤᱫ ᱫᱷᱟᱣ ᱜᱮ ᱦᱩᱲᱩ ᱠᱚᱫᱚᱯᱮ ᱨᱚᱦᱚᱭᱟ ᱥᱮ ᱵᱟᱨ ᱫᱷᱟᱣ ᱫᱷᱚᱨᱚᱱ ᱦᱚᱸᱯᱮ ᱨᱚᱦᱚᱭ ᱜᱮᱭᱟ ᱯᱮ ᱻ
ᱦᱮᱸ, ᱯᱷᱳᱱ ᱱᱚᱢᱵᱚᱨ ᱱᱤᱭᱮ ᱠᱚᱞ ᱠᱚᱨᱵᱤ ᱤᱭᱟᱨ ᱯᱚᱨᱮ ᱵᱩᱡᱞᱤ ᱾ ᱡᱟᱥ ᱱᱟ ᱯᱤᱝᱠᱚᱨ ᱱᱚᱢᱵᱟᱨ ᱠᱟᱨ ᱟᱢᱟᱨ ᱠᱟᱪᱷᱮ ᱟᱪᱷᱮ ᱾ ᱦᱩᱸ ᱵᱮᱠᱟᱨ ᱫᱮᱠᱪᱷᱩ ᱡᱚᱜᱚᱫᱤᱥ ᱜᱮᱞᱳ ᱦᱮᱸ ᱾
ᱚ ᱞᱟᱹᱭ ᱫᱟᱞᱤᱧ ᱡᱮ ᱢᱤᱫ ᱫᱷᱟᱣ ᱜᱮ ᱦᱩᱲᱩ ᱩᱛᱩ ᱯᱮ ᱨᱚᱦᱚᱭ ᱜᱮᱭᱟ ᱥᱮ ᱵᱟᱨ ᱫᱷᱟᱣ ᱯᱮ ᱨᱚᱦᱚᱭ ᱜᱮᱭᱟ ᱯᱮ?
ᱦᱚᱸ ᱢᱤᱫ ᱫᱷᱟᱣ ᱫᱚ ᱵᱟᱝ ᱵᱟᱨ ᱫᱷᱟᱣ ᱜᱮᱞᱮ ᱨᱚᱦᱚᱭᱟ ᱾
ᱚ ᱢᱟᱱᱮ ᱥᱮᱨᱢᱟ ᱫᱟᱜ ᱡᱟᱹᱲᱤ ᱛᱮᱜᱮ ᱥᱮ ᱚᱱᱠᱟ ᱱᱟᱹᱭ ᱜᱟᱰᱟ ᱠᱚᱨᱮᱱᱟᱜ ᱫᱟᱜ ᱠᱚᱯᱮ ᱨᱟᱠᱟᱵ ᱜᱮᱭᱟ?
ᱥᱮᱨᱢᱟ ᱡᱟᱹᱲᱤ ᱛᱮᱦᱚᱸ ᱢᱤᱫ ᱫᱷᱟᱣ ᱫᱚ ᱱᱚᱣᱟ ᱡᱟᱦᱟᱸ ᱟᱥᱟᱲ ᱵᱚᱸᱜᱟ ᱞᱮ ᱨᱚᱦᱚᱭᱟ ᱾ ᱟᱨ ᱟᱨ ᱚᱱᱟ ᱫᱚ ᱥᱤᱛᱩᱝ ᱦᱩᱲᱩ ᱫᱚ ᱦᱟᱸᱜ ᱢᱟᱨᱥᱟᱞ ᱥᱟᱵᱽ ᱢᱟᱨᱥᱟᱞ ᱠᱚ ᱢᱤᱱᱤ ᱠᱚᱛᱮ ᱞᱮ ᱨᱚᱦᱚᱭᱟ ᱟᱨᱠᱤ ᱾
ᱚ, ᱦᱳᱭ ᱱᱟᱯᱟᱭ ᱠᱟᱛᱷᱟ ᱜᱮ ᱾
ᱦᱮᱸ ᱾ ᱛᱟᱦᱚᱞᱮ ᱟᱯᱮ ᱫᱚ ᱟᱯᱮ ᱫᱚ ᱢᱤᱫ ᱫᱷᱟᱣ ᱥᱮ ᱵᱟᱨ ᱫᱷᱟᱣ ᱯᱮ ᱨᱚᱦᱚᱭᱟ?
ᱟᱞᱮ ᱫᱚ ᱢᱤᱫ ᱫᱷᱟᱣ ᱜᱮᱞᱮ ᱨᱚᱦᱚᱭ ᱜᱮᱭᱟᱞ ᱥᱮ ᱱᱚᱝᱠᱟ ᱥᱮᱞᱚᱠ ᱠᱚᱥ ᱢᱤᱱᱤ ᱠᱚᱫᱚ ᱵᱟᱹᱱᱩᱜ ᱟᱠᱟᱫᱟ ᱾
ᱟᱫᱚ ᱚᱱᱠᱟ ᱟᱥᱟᱲ ᱵᱚᱸᱜᱟ ᱜᱮᱞᱮ ᱨᱚᱦᱚᱭ ᱜᱮᱭᱟᱞᱮ ᱾
ᱚ ᱾ ᱟᱫᱚ ᱛᱟᱦᱚᱞᱮ ᱡᱟᱦᱟᱸ ᱯᱮ ᱨᱚᱦᱚᱭᱟ ᱪᱮᱫ ᱦᱩᱲᱩ ᱠᱚᱫᱚᱯᱮ ᱨᱚᱦᱚᱭᱮᱫᱟ ᱱᱤᱭᱟᱹ ᱜᱷᱟᱹᱲᱤᱡ ᱫᱚ ᱦᱟᱸᱜ?
ᱱᱤᱭᱟᱹ ᱱᱤᱭᱟᱹ ᱜᱷᱟᱹᱲᱤᱡ ᱾ ᱫᱚ ᱟᱫᱚ ᱚᱱᱮ ᱡᱟᱦᱟᱸ ᱵᱤᱭ ᱮᱱ ᱥᱤ ᱠᱚ ᱞᱚᱞᱟᱴ ᱠᱚ ᱟᱨᱚ ᱟᱭᱢᱟ ᱞᱮᱠᱟ ᱧᱩᱛᱩᱢ ᱢᱮᱱᱟᱜᱼᱟ ᱚᱱᱟ ᱠᱚ ᱾ ᱜᱩᱰᱩᱜᱩᱞᱮ ᱨᱚᱦᱚᱭ ᱜᱮᱭᱟ ᱾ ᱟᱨ ᱠᱟᱹᱴᱤᱡ ᱦᱩᱲᱩ ᱠᱚ ᱨᱚᱦᱚᱭ ᱜᱮ ᱟᱞᱮ ᱥᱮᱱ ᱫᱚ ᱡᱟᱦᱟᱸ ᱠᱚ ᱯᱚᱭᱥᱟ ᱦ ᱚᱱᱟ ᱨᱟᱱ ᱦᱩᱲᱩ ᱠᱚ ᱾
ᱟᱪᱷᱟ ᱚ ᱾ ᱦᱩᱲᱩ ᱵᱟᱫ ᱠᱟ ᱠᱟᱛᱮᱫ ᱟᱨᱚ ᱡᱟᱦᱟᱱᱟᱜ ᱯᱮ ᱨᱚᱦᱚᱭ ᱜᱮᱭᱟ ᱡᱟᱦᱟᱸ ᱾ ᱡᱟᱦᱟᱸ ᱡᱚᱱᱰᱨᱟ ᱠᱚ ᱱᱤᱭᱟᱹ ᱜᱷᱟᱹᱲᱤᱡ ᱡᱟᱦᱟᱸ ᱠᱚ ᱨᱚᱦᱚᱭᱟ ᱟᱨᱠᱤ ᱱᱤᱭᱟᱹ ᱥᱤᱡᱤᱱ ᱨᱮ ᱾
ᱵᱟᱝ ᱟᱫᱚ ᱟᱞᱮᱥᱱ ᱫᱚ ᱚᱱᱠᱟ ᱞᱮᱠᱟ ᱫᱚ ᱵᱟᱝ ᱨᱚᱦᱚᱭ ᱦᱩᱭᱩᱜ ᱜᱮᱭᱟ ᱟᱫᱚ ᱢᱟᱱᱮ ᱱᱤᱛᱚᱜ ᱫᱚ ᱠᱚᱱᱚ ᱵᱟᱲᱜᱮ ᱠᱚᱫᱚ ᱵᱟᱝ ᱛᱟᱦᱮᱱ ᱛ ᱾ ᱛᱟᱞᱮ ᱜᱮ ᱟᱫᱚ ᱚᱲᱟᱜ ᱠᱚᱨᱮ ᱜᱮ ᱡᱟᱦᱟᱸ ᱚᱱᱮ ᱠᱷᱮᱛ ᱨᱮᱫᱚ ᱚᱱᱠᱟ ᱞᱮᱠᱟ ᱾ ᱥᱚᱵᱡᱤ ᱠᱚᱫᱚ ᱵᱟᱝ ᱛᱟᱦᱮᱱᱟ ᱥᱩᱫᱷᱩ ᱦᱩᱲᱩ ᱟᱨ ᱦᱩᱲᱩ ᱨᱮ ᱾
ᱟᱪᱷᱟ ᱟᱪᱷᱟ ᱾
ᱮᱴᱟᱜ ᱠᱤᱪᱷᱩ ᱫᱚ ᱵᱟᱝ ᱛᱟᱦᱮᱱ ᱛᱱᱟ ᱾
ᱚ ᱟᱫᱚ ᱾ ᱛᱟᱦᱚᱞᱮ ᱚᱱᱟ ᱠᱚᱜᱮᱯᱮ ᱨᱚᱦᱚᱭᱟ ᱟᱨᱠᱤ ᱡᱟᱦᱟᱸ ᱦᱳᱲᱳ ᱠᱚ ᱦᱳᱲᱩ ᱠᱚᱜᱮ ᱟᱨᱠᱤ ᱾
ᱦᱳᱭ ᱦᱳᱭ ᱾ ᱦᱳᱲᱳ ᱟᱨ ᱮᱴᱟᱜ ᱥᱤᱡᱤᱱ ᱫᱚ ᱚᱱᱠᱟ ᱛᱩᱲᱤ ᱠᱷᱚᱥᱞᱟ ᱜᱩᱦᱩᱢ ᱠᱚᱫᱚ ᱦᱩᱭᱩᱜ ᱜᱮᱭᱟ ᱾ ᱟᱫᱚ ᱾ ᱚᱱᱟ ᱠᱚᱦᱚᱸ ᱛᱟᱯᱚᱨᱮ ᱪᱷᱳᱞᱟ ᱠᱚ ᱛᱟᱯᱚᱨᱮ ᱢᱟᱥᱨᱤ ᱫᱟᱹᱞ ᱠᱚ ᱚᱱᱟ ᱠᱚᱫᱚᱞᱮ ᱨᱚᱦᱚᱭ ᱜᱮᱭᱟ ᱡᱟᱦᱟᱸ ᱫᱚ ᱠᱚᱢ ᱫᱟᱜ ᱛᱮ ᱦ ᱦᱩᱭᱩᱜ ᱜᱮᱭᱟ ᱾
ᱚᱷ ᱾
ᱦᱳᱭ ᱚᱱᱟ ᱠᱚ ᱾
ᱦᱚᱸ ᱟᱨ ᱛᱟᱦᱚᱞᱮ ᱚᱱᱛᱮ ᱫᱚ ᱛᱮᱦᱮᱧ ᱫᱚ ᱵᱟᱭ ᱡᱟᱹᱲᱤᱭᱟ ᱠᱟᱫᱟ ᱛᱟᱦᱚᱞᱮ?
ᱵᱟᱝ ᱫᱟᱜ ᱡᱟᱹᱲᱤ ᱫᱚ ᱫᱟᱜ ᱡᱟᱹᱲᱤᱭᱟᱜ ᱜᱮᱭᱟ ᱥᱮᱛᱟᱜ ᱠᱷᱚᱱᱟᱜ ᱜᱮ ᱢᱮᱱᱠᱷᱟᱱ ᱚᱱᱠᱟ ᱨᱤᱢᱤᱞ ᱨᱤᱢᱤᱞ ᱵᱷᱟᱵᱽ ᱟᱫᱚ ᱠᱚᱢ ᱠᱚᱢᱮ ᱫᱟᱜ ᱡᱟᱹᱲᱤᱭᱫᱟ ᱡᱟᱹᱛᱤ ᱾ ᱡᱟᱹᱥᱛᱤ ᱫᱚ ᱵᱟᱝ ᱜᱮ ᱟᱫᱚ ᱚᱱᱠᱟ ᱞᱮᱠᱟ ᱠᱟᱹᱢᱤ ᱠᱚᱨᱮᱫ ᱫᱚ ᱵᱟᱝ ᱞᱟᱜᱟᱜ ᱠᱟᱱ ᱛᱟᱞᱮᱭᱟ ᱾
ᱚ ᱛᱟᱦᱚᱞᱮ ᱾ ᱤᱭᱟᱹ ᱠᱚᱫᱚ ᱦᱟᱸᱜ ᱱᱟᱦᱮᱞ ᱠᱚᱫᱚ ᱪᱟᱹᱥ ᱢᱟᱱᱮ ᱰᱟᱝᱨᱤ ᱱᱟᱦᱮᱞ ᱛᱮᱯᱮ ᱥᱤ ᱦᱚᱪᱚᱭᱟ ᱥᱮ ᱴᱟᱠ? ᱴᱚᱨ ᱠᱚᱛᱮ?
ᱦᱳᱭ ᱟᱫᱚ ᱡᱟᱦᱟᱸᱭ ᱠᱚᱣᱟᱜ ᱡᱟᱹᱥᱛᱤ ᱦᱟᱥᱟ ᱠᱚ ᱢᱮᱱᱟᱜ ᱛᱟᱠᱚᱣᱟ ᱩᱱᱠᱩ ᱫᱚ ᱱᱟᱦᱮᱞ ᱛᱮᱫᱚ ᱩᱱᱟᱹᱜ ᱫᱚ ᱵᱟᱝ ᱠᱚ ᱥᱤᱭ ᱜᱮᱭᱟ ᱠᱚ ᱢᱟᱱᱮ ᱾ ᱰᱟᱠᱴᱟᱨ ᱛᱮᱜᱮ ᱾
ᱫᱚ ᱟᱞᱮ ᱥᱮᱱᱟᱜ ᱫᱚ ᱟᱹᱰᱤ ᱢᱟᱨᱟᱝ ᱢᱟᱨᱟᱝ ᱢᱟᱴ ᱛᱚ ᱛᱟᱦᱚᱞᱮ ᱾ ᱡᱚᱛᱚᱱᱟᱜ ᱜᱮ ᱡᱩᱫᱤ ᱠᱚ ᱨᱚᱦᱚᱭ ᱮᱥᱮ ᱫᱟᱠᱚ ᱥᱮ ᱛᱟᱞᱟᱜ ᱛᱟᱵᱤᱱᱟ ᱡᱩᱫᱤ ᱾ ᱠᱷᱮᱛ ᱠᱚ ᱟᱫᱚ ᱚᱱᱟᱠᱚᱨᱮ ᱫᱚ ᱾ ᱡᱮ ᱱᱟᱦᱮᱞ ᱵᱤᱱ ᱵᱟ ᱤᱭᱟᱹᱭᱟ ᱰᱟᱝᱨᱤ ᱵᱤᱱ ᱤᱡᱤ ᱠᱚᱣᱟ ᱟᱫᱚ ᱠᱚ ᱞᱮᱵᱮᱫ ᱛᱟᱠᱚᱣᱟ ᱛᱚ ᱟᱫᱚ ᱮᱜᱨᱟ ᱨᱟᱠᱚ ᱚᱱᱟ ᱠᱷᱟᱹᱛᱤᱨ ᱛᱮ ᱱᱤᱛᱚᱜ ᱫᱚ ᱡᱟᱹᱥᱛ ᱾ ᱥᱤ ᱫᱚ ᱾ ᱴᱟᱠᱴᱟᱨ ᱛᱮᱜᱮ ᱜᱚᱴᱟ ᱠᱚ ᱥᱤᱭ ᱫᱟᱠᱚ ᱟᱨᱠᱤ ᱩᱱᱟᱹᱜ ᱱᱟᱦᱮᱞ ᱛᱮ ᱫᱚ ᱟᱹᱰᱤ ᱠᱚᱢ ᱜᱮ ᱡᱟᱦᱟ ᱚᱱᱟ ᱛᱚᱞᱟ ᱠᱷᱮᱫ ᱠᱚ ᱵᱟ ᱾ ᱤᱭᱟᱹ ᱛᱟᱦᱮᱱᱟ ᱚᱱᱟ ᱠᱚᱜᱮ ᱠᱚ ᱥᱤᱭ ᱜᱮᱭᱟ ᱠᱚ ᱾
ᱟᱨ ᱚᱱᱛᱮ ᱫᱚ ᱛᱟᱦᱚᱞᱮ ᱮᱸ ᱾ ᱦᱮ ᱢᱟᱱᱮ ᱟᱞᱩ ᱠᱚᱯᱮ ᱪᱟᱥ ᱵᱟᱲᱟᱭ ᱜᱮᱭᱟ ᱚᱱᱛᱮ ᱵᱟᱝ?
ᱵᱟᱝ ᱟᱞᱮᱥᱮᱱ ᱫᱚ ᱫᱟᱜ ᱨᱮᱱᱟᱜ ᱫᱚᱢᱮ ᱚᱵᱷᱟᱵ ᱜᱮᱭᱟ ᱛᱚ ᱟᱞᱩ ᱠᱚᱫᱚ ᱵᱟᱝᱞᱮ ᱪᱟᱥ ᱾ ᱜᱮᱭᱟ ᱞᱮ ᱾
ᱱᱮᱸ ᱚᱱᱠᱟ ᱞᱮᱠᱟᱱᱟᱜ ᱫᱚ ᱵᱟᱞᱮ ᱪᱟᱥ ᱡᱟᱦᱟᱸ ᱫᱚ ᱡᱟᱹᱥᱛᱤ ᱧᱚᱜ ᱫᱟᱜ ᱞᱟᱜᱟᱜᱼᱟ ᱥᱮ, ᱚᱱᱠᱟ ᱞᱮᱠᱟ ᱫᱚ ᱵᱟᱝ ᱞᱮ ᱪᱟᱥ ᱜᱮᱭᱟ᱾
ᱟᱪᱪᱷᱟ, ᱛᱟᱦᱚᱞᱮ ᱚᱱᱛᱮ ᱯᱩᱴᱠᱟᱹ ᱠᱚᱫᱚ ᱠᱚ ᱚᱢᱚᱱᱚᱜ ᱠᱟᱱᱟ ᱥᱮ ᱵᱟᱝ ᱚᱱᱟ ᱫᱷᱟᱨᱮ?
ᱟᱞᱮᱥᱮᱫ ᱫᱚ ᱢᱟᱴᱷᱣᱟᱹ ᱫᱤᱥᱚᱢ ᱜᱮᱭᱟᱞᱮ ᱵᱤᱨ ᱫᱚ ᱠᱟᱴᱤᱡ ᱥᱟᱜᱤᱧ ᱧᱚᱜ ᱜᱮᱭᱟ ᱟᱫᱚ ᱚᱢᱚᱱ ᱫᱚᱠᱚ ᱚᱢᱚᱱᱚᱜ ᱠᱟᱱ ᱜᱮᱭᱟ ᱟᱫᱚ ᱚᱰᱮ ᱠᱷᱚᱱᱟᱜ ᱜᱮ ᱥᱟᱦᱟᱱ ᱥᱟᱠᱟᱢ ᱠᱚᱜᱚᱞᱮ ᱟᱜᱩᱭ ᱜᱮᱭᱟ ᱟᱫᱚ ᱠᱷᱟᱱ ᱫᱚᱼ ᱟᱫᱚ ᱵᱟᱝ ᱪᱟᱞᱟᱣ ᱵᱟᱲᱟ ᱦᱩᱭ ᱟᱠᱱᱟ ᱛᱚ ᱦᱟᱜ, ᱟᱫᱚ ᱚᱢᱚᱱ ᱫᱚ ᱢᱤᱫᱵᱟᱨ ᱠᱚ ᱚᱢᱚᱱᱚᱜ ᱠᱟᱱ ᱜᱮᱭᱟ ᱠᱚ᱾
ᱚᱸ ᱵᱤᱨ ᱫᱚ ᱛᱟᱦᱚᱞᱮ ᱥᱟᱜᱤᱧ ᱜᱮᱭᱟ?
ᱦᱮᱸ ᱥᱟᱜᱤᱧ ᱧᱚᱜ ᱜᱮᱭᱟ?
ᱚᱸᱻ
ᱟᱯ ᱟᱯᱮ ᱥᱮᱫ ᱠᱚ ᱚᱢᱚᱱᱚᱜ ᱠᱟᱱᱟ?
ᱦᱮᱸ ᱟᱞᱮ ᱥᱮᱫ ᱫᱚᱠᱚ ᱚᱢᱚᱱᱚᱜ ᱠᱟᱱᱟ ᱯᱩᱴᱠᱟᱹ ᱫᱚᱠᱚ ᱠᱚ ᱚᱢᱚᱱᱚᱜ ᱠᱟᱱ ᱜᱮᱭᱟ ᱦᱟᱸᱜ᱾ ᱱᱤᱭᱟᱹ ᱜᱷᱟᱲᱤ ᱫᱚ ᱦᱟᱸᱜ ᱠᱚ ᱚᱢᱚᱱᱚᱜ ᱠᱟᱱ ᱜᱮᱭᱟ ᱟᱹᱜᱩ ᱦᱚᱞᱮ ᱪᱟᱞᱟᱣ ᱵᱟᱲᱟᱜ ᱠᱟᱱ ᱜᱮᱭᱟ᱾
ᱚᱻ
ᱟᱨ ᱳᱫ ᱠᱚᱦᱚ ᱚᱢᱚᱱᱚᱜ ᱠᱟᱱ ᱜᱮᱭᱟ ᱯᱩᱴᱠᱟᱹ ᱢᱟᱠᱚ ᱚᱢᱚᱱᱚᱜ ᱠᱟᱱ ᱜᱮᱭᱟ ᱟᱨᱠᱤ, ᱟᱨ ᱡᱟᱦᱟ ᱳᱫ ᱠᱚ ᱟᱨᱠᱤ ᱦᱟᱱᱮ ᱯᱟᱴᱠᱟ ᱩᱴ ᱠᱚᱫᱚᱼ ᱯᱮ ᱟᱸᱡᱚᱢ ᱟᱠᱟᱫᱟ ᱥᱮ ᱵᱟᱝ ᱦᱟᱸᱜ?
ᱦᱳᱭ ᱟᱸᱡᱚᱢ ᱟᱠᱟᱫ ᱜᱮᱭᱟ ᱞᱮ ᱯᱟᱴᱠᱟ ᱩᱫ, ᱛᱚᱨᱢᱟᱨ ᱳᱫ ᱚᱱᱟ ᱠᱚᱜᱚ ᱚᱢᱚᱱᱚᱜᱜ ᱜᱮᱭᱟ ᱵᱟᱝ᱾ ᱟᱸᱡᱚᱢ ᱫᱚ ᱦᱩᱭ ᱠᱟᱱᱟ᱾
ᱦᱮᱸ ᱡᱚᱢ ᱠᱚᱫᱚ ᱯᱮ ᱡᱚᱢ ᱠᱟᱫᱟ ᱥᱮ ᱵᱟᱝ ᱦᱟᱸᱜ ᱛᱚᱨᱢᱟᱞ ᱳᱫ ᱠᱚᱫᱚ ᱦᱟᱸᱜ? ᱟᱞᱮ ᱢᱟᱻ ᱛᱚᱨᱢᱟᱞ ᱳᱫ ᱦᱚᱸ ᱫᱚᱢᱮ ᱥᱮᱹᱵᱮᱹᱞ ᱞᱮᱭᱟ ᱟᱨ ᱯᱟᱴᱠᱟ ᱦᱚ ᱠᱚᱞᱚᱼ ᱯᱟᱴᱠᱟ ᱦᱚᱸᱞᱮ ᱡᱚᱢ ᱵᱟᱲᱟᱭ ᱜᱮᱭᱟ ᱟᱨᱼ ᱦᱮᱸᱫᱮ ᱯᱟᱴᱠᱟ, ᱯᱩᱰ ᱯᱟᱴᱠᱟ ᱵᱟᱱᱟᱨ ᱜᱮ ᱯᱮ ᱡᱚᱢ ᱜᱮᱭᱟ?
ᱦᱳᱭ ᱟᱞᱮ ᱦᱚ ᱡᱚᱢ ᱫᱚᱞᱮ ᱡᱚᱢ ᱜᱮᱭᱟ ᱞᱮ᱾ ᱵᱟᱝ ᱫᱚ ᱵᱟᱝ ᱡᱚᱢ ᱟᱠᱟᱫ ᱜᱮᱭᱟ ᱞᱮ, ᱟᱫᱚ ᱥᱟᱜᱤᱧ ᱜᱮ ᱨᱮᱦᱚ ᱟᱫᱚ ᱡᱚᱠᱷᱚᱱ ᱚᱢᱚᱱᱚᱜ-ᱟ ᱥᱮ ᱟᱫᱚ ᱚᱱᱟ ᱢᱟᱼ ᱢᱤᱫ ᱫᱟᱦᱟᱣ ᱜᱮ ᱚᱢᱚᱱᱚᱜᱼᱟ ᱡᱟᱥᱛᱤ ᱫᱤᱱ ᱫᱚ ᱵᱟᱝ ᱛᱟᱸᱦᱮᱱ ᱜᱮᱭᱟ, ᱟᱫᱚ ᱠᱷᱟᱱ ᱫᱚᱼ ᱟᱜᱩᱭ ᱜᱮᱭᱟᱞᱮ ᱚᱱᱟ ᱞᱟᱜᱤᱫ ᱫᱚᱞᱮ ᱪᱟᱞᱟᱜ ᱜᱮᱭᱟ ᱵᱤᱨ ᱛᱮ᱾ ᱳᱫ ᱦᱟᱞᱟᱝ ᱯᱩᱴᱠᱟᱹ ᱦᱟᱞᱟᱝ ᱫᱚᱞᱮᱼ ᱪᱟᱞᱟᱜ ᱜᱮᱭᱟ᱾ ᱟᱜᱩ ᱠᱟᱛᱮᱜ ᱞᱮ ᱡᱚᱢ ᱵᱟᱲᱟᱭ ᱜᱮᱭᱟᱞᱮ᱾
ᱚᱻ ᱦᱳᱭ ᱦᱳᱭ ᱚᱱᱟ ᱢᱟᱻ ᱚᱛ ᱵᱷᱤᱛᱤᱨ ᱨᱮᱱᱟᱜ ᱡᱤᱱᱤᱥ ᱠᱟᱱᱟ ᱟᱫᱚ ᱥᱤᱛᱩᱝ ᱦᱚ ᱵᱟᱭ ᱥᱤᱛᱩᱝ ᱮᱫᱟ ᱥᱮ ᱚᱝᱠᱟ ᱢᱟᱱᱮ ᱫᱟᱜ ᱮ ᱡᱟᱹᱲᱤ ᱭᱮᱫᱟ ᱚᱱᱟ ᱠᱷᱟᱹᱛᱤᱨ ᱯᱩᱴ ᱠᱟᱹ ᱚᱢᱚᱱᱟᱜ ᱠᱚ, ᱦᱟᱸ ᱱᱤᱭᱟᱹ ᱜᱟᱹᱲᱤ ᱫᱚ ᱦᱟᱸᱜ ᱵᱟᱠᱚ ᱱᱟᱣᱟ ᱠᱚᱫᱚ ᱟᱹᱣᱨᱤ ᱠᱚ ᱚᱢᱚᱱᱚᱜ-ᱟ ᱟᱨᱠᱤ, ᱡᱟ ᱢᱟᱨᱮᱼ ᱠᱚ ᱚᱢᱚᱱ ᱵᱟᱲᱟ ᱞᱮᱱᱟ, ᱩᱱᱠᱩ ᱜᱮ ᱦᱟᱸᱜ ᱦᱟᱞᱟᱝ ᱟᱹᱜᱩ ᱦᱩᱭᱩᱜ ᱠᱟᱱᱟ ᱟᱨᱠᱤ᱾
ᱦᱳᱭ ᱦᱳᱭ ᱦᱳᱭ᱾ ᱞᱟᱹᱭᱫᱟᱞᱤᱧ ᱯᱩᱴᱠᱟᱹ ᱫᱚ ᱛᱤᱱᱟᱹᱜ ᱞᱮᱠᱟ ᱠᱟᱛᱮ ᱠᱚᱯᱮ ᱩᱛᱩ ᱠᱚᱣᱟ ᱪᱮᱫ ᱞᱮᱠᱟ ᱠᱟᱹᱴᱤᱡ ᱵᱤᱱ ᱞᱟᱹᱭ ᱞᱮᱠᱷᱟᱱ?
ᱮᱸᱻ ᱯᱩᱴᱠᱟᱹ ᱫᱚᱞᱮ ᱩᱛᱩ ᱠᱚᱣᱟᱻ ᱮᱸᱜ ᱢᱟᱱᱮ ᱡᱟᱦᱟᱸ ᱵᱷᱟᱹᱡᱤᱼ ᱴᱟᱡᱤ ᱠᱟᱛᱮᱫ ᱦᱚᱸᱠᱚ ᱡᱚᱢ ᱠᱚᱣᱟ ᱟᱞᱩ ᱟᱞᱩ ᱠᱚᱥᱟᱜ ᱛᱟᱯᱚᱨᱮᱼ ᱡᱟᱦᱧᱟᱢ ᱩᱛᱩ ᱟᱨᱠᱤ?
ᱦᱳᱭ᱾
ᱟᱨ ᱟᱨ ᱞᱮᱴᱚ ᱦᱚᱸ ᱞᱮᱴᱚ ᱵᱟᱲᱟ ᱦᱩᱭᱩᱜ ᱜᱮᱭᱟ ᱟᱨᱠᱤ, ᱞᱮᱴᱚ ᱦᱚᱸᱻ ᱞᱮᱴᱚ ᱦᱚᱸᱞᱮ ᱡᱚᱢ ᱵᱟᱲᱟᱭ ᱜᱮᱭᱟ ᱯᱩᱴᱠᱟᱹ ᱦᱟᱸᱠᱩ ᱠᱚᱞᱮ ᱞᱮᱴᱚ ᱠᱚᱣᱟ ᱦᱚᱞᱚᱝ ᱥᱟᱜ ᱛᱮ᱾ ᱵᱟᱡᱤ ᱠᱚᱥᱟᱣ ᱠᱟᱛᱮ ᱟᱫᱚᱼ ᱦᱮᱸᱻ ᱫᱟᱜ ᱠᱚ ᱫᱩᱞ ᱠᱟ ᱠᱟᱛᱮ ᱟᱫᱚ ᱢᱚᱥᱞᱟ ᱯᱷᱚᱥᱞᱟ ᱮᱢ ᱠᱟᱛᱮᱫ ᱫᱟᱜ ᱠᱚ ᱫᱩᱞ ᱠᱟᱛᱮᱫ ᱟᱫᱚᱼᱼ ᱚᱱᱮ ᱦᱚᱞᱚᱝ ᱠᱚᱞᱮᱻ ᱪᱟᱹᱰᱳᱭᱟ ᱟᱨᱠᱤ ᱟᱫᱚ ᱚᱱᱟᱫᱚᱼ ᱦᱮᱸ ᱞᱮᱴᱚ ᱠᱚ ᱞᱟᱹᱭᱟ ᱟᱨᱠᱤ᱾
ᱚ ᱚ᱾
ᱦᱳᱭ ᱟᱨ ᱯᱩᱴᱠᱟᱹ ᱥᱳᱲᱮ ᱦᱚᱸ ᱡᱚᱢ ᱵᱟᱲᱟ ᱦᱩᱭᱩᱜ ᱠᱟᱱ ᱜᱮᱭᱟ ᱦᱟᱸᱜ ᱢᱟᱡᱷᱮ ᱢᱚᱫᱽᱫᱷᱮ ᱞᱮ ᱥᱳᱲᱮ ᱜᱮᱭᱟ ᱦᱟᱸᱜ᱾
ᱦᱳᱭ ᱟᱫᱚ ᱯᱩᱴᱠᱟᱹ ᱫᱚ ᱚᱱᱠᱟᱱ ᱡᱤᱱᱤᱥ ᱠᱟᱱᱟ ᱠᱚ ᱡᱟᱦᱟᱸ ᱞᱮᱠᱟ ᱠᱟᱛᱮᱜ ᱜᱮᱵᱤᱱ ᱡᱚᱢ ᱠᱚᱣᱟ ᱚᱱᱠᱟ ᱠᱟᱛᱮ ᱜᱮ ᱫᱚᱢᱮ ᱠᱚ ᱥᱤᱵᱤᱞᱟ ᱥᱮ?
ᱦᱮᱸ ᱦᱮᱸ ᱦᱮᱸ᱾
ᱟᱫᱚ ᱡᱟᱹᱥᱛᱤ ᱫᱚ ᱞᱮᱴᱚ ᱫᱚ ᱡᱟᱹᱥᱛᱤ ᱠᱚ ᱥᱤᱵᱤᱞ ᱜᱮᱭᱟ ᱠᱚ᱾
ᱦᱳᱭ ᱦᱳᱭ ᱠᱟᱹᱡ ᱪᱩᱞᱩᱝ ᱵᱷᱟᱹᱜᱮ ᱞᱮᱠᱟ ᱠᱚᱨᱟᱣ ᱠᱟᱛᱮᱫ ᱦᱮᱸ ᱡᱚᱢ ᱞᱮᱠᱷᱟᱱ ᱵᱷᱟᱜᱮ ᱜᱮᱠᱚ ᱥᱮᱵᱮᱞᱟ ᱟᱨᱠᱤ ᱢᱟᱱᱮ ᱦᱮᱸ ᱵᱟᱵᱤᱱ ᱟᱹᱲᱤᱥᱚᱜᱼᱟ ᱟᱨᱠᱤ ᱡᱚᱢ ᱠᱟᱛᱮᱫ ᱨᱮᱦᱚᱸ᱾
ᱦᱳᱭ ᱦᱳᱭ ᱦᱳᱭ᱾
ᱟᱨ ᱵᱟᱵᱤᱱ ᱵᱷᱟᱜᱟᱜᱼᱟ ᱡᱚᱢ ᱡᱚᱢ ᱛᱮ ᱡᱚᱢᱜᱮ ᱥᱟᱱᱟ ᱞᱮ ᱴᱚ ᱡᱤᱱᱤᱥ ᱢᱟ ᱮᱢᱱᱤ ᱛᱮᱜᱮ ᱥᱮᱵᱮᱞ ᱜᱮᱭᱟ ᱡᱟᱦᱟᱱᱟᱜ ᱞᱮᱴᱚ ᱜᱮ᱾
ᱦᱩᱸ ᱦᱩᱸ᱾
ᱦᱳᱭ ᱦᱟᱸᱜ᱾ ᱟᱫᱚ ᱚᱱᱠᱟᱜᱮ ᱟᱨᱠᱤ ᱥᱳᱲᱮ ᱠᱚᱫᱚᱞᱮ ᱥᱳᱲᱮ ᱵᱟᱲᱟ ᱟᱠᱟᱫ ᱜᱮᱭᱟ ᱦᱟᱸᱜ ᱡᱚᱢ ᱦᱚᱸᱞᱮ ᱡᱚᱢ ᱠᱟᱫᱟ ᱥᱳᱲᱮ᱾ ᱟᱫᱚ ᱥᱮᱵᱮᱞ ᱦᱚᱸ ᱚᱱᱠᱟᱜᱮ ᱥᱮᱵᱮᱞ ᱱᱤᱡᱮ ᱪᱮᱫᱠᱟᱢ ᱛᱮᱭᱟᱨᱟ ᱦᱟᱸᱜ ᱚᱱᱠᱟᱜᱮ ᱥᱮᱵᱮᱞ ᱫᱚ ᱥᱮᱵᱮᱞᱟ ᱦᱟᱸᱜ᱾
ᱦᱳᱭ ᱟᱫᱚ ᱞᱟᱹᱭ ᱫᱟᱞᱤᱧ ᱯᱤᱴᱷᱟᱹ ᱠᱚᱫᱚ ᱵᱟᱠᱚ ᱯᱤᱴᱷᱟᱹ ᱵᱟᱲᱟ ᱠᱚᱛᱮ ᱩᱱᱠᱩ ᱫᱚ?
ᱦᱮᱸ ᱯᱤᱴᱷᱟᱹ ᱫᱚ ᱜᱟᱱᱚᱜᱼᱟ ᱠᱚ ᱪᱮᱫᱟᱜ ᱵᱟᱝ, ᱟᱱᱮ ᱯᱤᱴᱷᱟᱹ ᱦᱚᱸ ᱚᱱᱠᱟ ᱜᱮ ᱢᱟᱱᱮ ᱪᱮᱫ ᱠᱟ ᱵᱚᱱ ᱯᱤᱴᱷᱟᱹᱭᱟ ᱯᱟᱛᱲᱟ ᱥᱟ ᱠᱟ ᱮᱸ ᱵᱮᱨᱮᱞ ᱥᱟᱠᱟᱢ ᱛᱮ ᱚᱱᱟ ᱥᱟᱨᱡᱚᱢ ᱥᱟᱠᱟᱢ ᱛᱮ ᱟᱨᱠᱤ, ᱟᱫᱚ ᱦᱳᱭ ᱟᱫᱚ ᱚᱱᱟ ᱫᱚ ᱯᱤᱴᱷᱟᱹ ᱫᱚ ᱚᱱᱠᱟ ᱜᱮ ᱦᱚᱞᱚᱝ ᱥᱟᱜ ᱢᱮᱥᱟ ᱠᱟ ᱛᱮᱫ ᱮᱸ ᱩᱱᱠᱩ ᱯᱩᱴᱠᱟᱹ ᱵᱷᱟᱹᱡᱤ ᱠᱟᱛᱮᱫ ᱚᱱᱮ ᱠᱚᱥᱟ ᱠᱚᱥᱟ ᱵᱷᱟᱹᱡᱤ ᱟᱨᱠᱤ᱾
ᱦᱩᱸ ᱦᱩᱸ ᱦᱩᱸ᱾
ᱯᱩᱴᱠᱟᱹ ᱵᱤᱱ ᱵᱷᱟᱹᱡᱤ ᱠᱮᱫ ᱠᱚᱣᱟ ᱠᱚᱥᱟᱣ ᱠᱟᱛᱮᱫ ᱟᱫᱚ ᱚᱱᱟᱜᱮ ᱦᱮᱸ ᱦᱚᱞᱚᱝ ᱥᱟᱜ ᱢᱮᱥᱟ ᱠᱟᱛᱮᱫ ᱟᱫᱚ ᱩᱸ ᱤᱭᱟᱹ ᱦᱩᱭᱩᱜᱼᱟ ᱟᱨ ᱥᱤᱯᱤ ᱠᱟᱛᱮᱫ ᱟᱫᱚ ᱚᱱᱮ ᱥᱟᱠᱟᱢ ᱨᱮᱵᱤᱱ ᱤᱭᱟᱹ ᱠᱮᱫᱟ ᱛᱷᱟᱯᱲᱤ ᱠᱮᱫᱟ᱾
ᱦᱳᱭ, ᱦᱳᱭ ᱦᱳᱭ ᱦᱳᱭ᱾
ᱚᱱᱟ ᱡᱚᱢ ᱫᱚ ᱡᱚᱢ ᱦᱩᱭ ᱠᱟᱱᱟ, ᱱᱚᱣᱟ ᱠᱚᱨᱮᱜ ᱡᱚᱛᱚ ᱜᱮᱞᱮ ᱴᱨᱟᱭ ᱠᱟᱫᱟ ᱱᱚᱝᱠᱟ ᱫᱚ ᱦᱟᱸᱜ᱾ ᱡᱚᱢ ᱡᱮ ᱵᱟᱞᱮ ᱡᱚᱢ ᱠᱟᱫᱟ ᱡᱷᱚᱛᱚ ᱨᱚᱠᱚᱢ ᱠᱟ ᱠᱟᱛᱮ ᱜᱮᱞᱮ ᱡᱚᱢ ᱜᱮᱭᱟ ᱟᱨᱠᱤ᱾
ᱦᱩᱸ ᱦᱩᱸ ᱦᱩᱸ᱾
ᱚ ᱛᱟᱦᱞᱮ ᱟᱯᱮ ᱥᱮᱫ ᱫᱚ ᱚᱱᱠᱟ ᱞᱮᱠᱟ ᱟᱲᱟᱜ ᱥᱟᱠᱟᱢ ᱠᱚᱫᱚ ᱵᱟᱹᱱᱩᱜᱼᱟ ᱡᱟᱦᱟᱸ ᱟᱡ ᱛᱮᱜᱮ ᱟᱲᱟᱜᱚᱜᱼᱟ ᱥᱮ ᱚᱱᱠᱟ ᱞᱮᱠᱟ ᱠᱚᱫᱚ ᱟᱲᱟᱜᱚᱜ ᱢᱮᱱᱟᱜ-ᱟ ᱥᱮ ᱵᱟᱝ ᱟᱲᱟᱜ ᱠᱚᱫᱚ?
ᱦᱮᱸ ᱢᱮᱱᱟᱜ ᱫᱚ ᱢᱮᱱᱟᱜ ᱜᱮᱭᱟ ᱱᱮᱛᱟᱨ ᱫᱚ ᱦᱟᱸᱜ ᱚᱱᱮ ᱡᱟᱦᱟᱸ ᱵᱟᱹᱫᱽ ᱠᱚᱨᱮ ᱢᱟ ᱱᱤᱭᱟᱹ ᱜᱷᱟᱹᱲᱤ ᱵᱟᱝ ᱧᱟᱢᱚᱜ ᱜᱮᱭᱟ ᱟᱫᱚ ᱦᱮᱸ ᱵᱟᱜᱟᱱ ᱢᱟᱱᱮ ᱡᱟᱦᱟᱸ ᱟᱵᱚ ᱵᱤᱨ ᱨᱮ ᱡᱟᱦᱟᱸ ᱯᱩᱨᱟᱹᱭ ᱵᱤᱨ ᱯᱩᱨᱟᱹᱭ ᱠᱚ ᱞᱟᱹᱭ ᱫᱚ, ᱟᱸᱡᱚᱢ ᱵᱟᱲᱟ ᱟᱸᱡᱚᱢ ᱠᱟᱫᱟ ᱵᱤᱱ ᱛᱚ?
ᱦᱚᱸ ᱠᱟᱹᱴᱤᱡ ᱫᱚᱞᱤᱧ ᱟᱸᱡᱚᱢ ᱠᱟᱜ ᱜᱮᱭᱟ᱾
ᱦᱳᱭ ᱚᱱᱟ ᱵᱩᱨ ᱯᱩᱨᱟᱹ ᱵᱤ ᱵᱤᱨ ᱯᱩᱨᱟᱹᱭ ᱯᱮ ᱡᱚᱢ ᱜᱮᱭᱟ ᱥᱮ ᱵᱟᱯᱮ ᱡᱚᱢ ᱜᱮᱭᱟ ᱟᱞᱮ ᱥᱮᱫ ᱢᱟᱞᱮ ᱡᱚᱢ ᱜᱮᱭᱟ ᱦᱟᱸᱜ᱾
ᱟᱫᱚ ᱟᱸᱡᱚᱢ ᱠᱟᱜ-ᱟ ᱞᱮᱧ ᱟᱫᱚ ᱵᱟᱹᱞᱤᱧ ᱧᱮᱞ ᱠᱟᱫᱟ ᱫᱚ ᱪᱮᱫ ᱞᱮᱠᱟᱱ ᱡᱤᱱᱤᱥ ᱠᱟᱱᱟ ᱢᱮᱱᱛᱮ᱾
ᱦᱳᱭ ᱚᱱᱟ ᱥᱟᱠᱟᱢ ᱠᱚᱜᱮ ᱦᱮᱴᱮᱡ ᱢᱟᱱᱮ ᱥᱟᱠᱟᱢ ᱚᱱᱟ ᱡᱟᱦᱟᱸ ᱵᱩᱨ ᱯᱩᱨ ᱵᱤ ᱵᱤᱨ ᱯᱩᱨᱟᱹᱭ ᱥᱟᱠᱟᱢ ᱟᱨᱠᱤ ᱚᱱᱟ ᱥᱟ- ᱠᱟᱢ ᱠᱚᱜᱮ ᱟᱹᱜᱩ ᱠᱟᱛᱮ ᱵᱷᱟᱹᱡᱤ ᱦᱩᱭᱩᱜ ᱜᱮᱭᱟ ᱟᱨᱠᱤ᱾ ᱥᱤᱵᱤᱞ ᱦᱚᱸ ᱥᱤᱵᱤᱞ ᱚᱱᱟ ᱵᱷᱟᱜᱮ ᱜᱮ ᱵᱩᱡᱷᱟᱹᱜᱼᱟ ᱟᱹᱰᱤ ᱢᱚᱡᱽ
ᱚ ᱟᱞᱮ ᱟᱞᱮ ᱥᱮᱱ ᱫᱚ ᱟᱞᱮᱥᱮᱱ ᱫᱚ ᱚᱱᱮ ᱥᱩᱫᱷᱩ ᱥᱤᱧ ᱟᱲᱟᱜ ᱥᱮ ᱪᱮᱫ ᱠᱚ ᱞᱟᱹᱭᱟ ᱚᱱᱟ ᱠᱚᱫᱚᱞᱮ ᱡᱚᱢ ᱵᱟᱲᱟ ᱠᱟᱜ ᱜᱮᱭᱟ ᱥᱤᱧ ᱟᱲᱟᱜ ᱠᱚ ᱟᱫᱚ ᱟᱫᱚ ᱵᱤᱨ ᱫᱚ ᱚᱱᱟ ᱫᱚ ᱵᱟᱲᱟᱭ ᱵᱟᱹᱱᱩᱜᱼᱟ ᱚᱠᱟᱴᱟᱜ ᱠᱚ ᱢᱮᱛᱟᱜᱼᱟ ᱥᱮ ᱪᱮᱫ ᱞᱮᱠᱟ ᱫᱚ ᱦᱚᱭᱛᱚ ᱵᱟᱲᱟᱭᱟᱠᱚ ᱟᱞᱮ ᱤᱧ ᱜᱮ ᱵᱟᱹᱧ ᱵᱟᱲᱟᱭᱟ ᱦᱚᱭᱛᱚ,
ᱦᱳᱭ ᱥᱤᱧ ᱟᱲᱟᱜ ᱫᱚ ᱦᱩᱭᱩᱜ ᱠᱟᱱᱟ ᱚᱱᱮ ᱡᱟᱦᱟᱸ ᱟᱹᱛᱳ ᱠᱚᱨᱮ ᱦᱚᱸ ᱛᱟᱦᱮᱱ ᱜᱮ ᱫᱚ ᱵᱟᱝ, ᱚᱱᱟ ᱫᱟᱨᱮ ᱦᱮᱸ ᱫᱟᱨᱮ ᱜᱮᱭᱟ ᱫᱟᱨᱮ ᱧᱚᱜ ᱜᱮᱭᱟ
ᱦᱮᱸ ᱦᱮᱸ ᱚᱱᱟ ᱫᱚ ᱫᱟᱨᱮ ᱜᱮᱭᱟ ᱟᱨ ᱠᱤ ᱚᱱᱟ ᱫᱚ ᱚᱱᱠᱟ ᱫᱟᱨᱮ ᱞᱮᱠᱟ ᱜᱮ ᱟᱫᱚ ᱡᱟᱞᱤ ᱧᱚᱜ ᱨᱮ ᱠᱚ ᱡᱚᱢ ᱜᱮᱭᱟ ᱚᱱᱟ ᱠᱚ ᱡᱚᱠᱷᱚᱡ ᱠᱩᱪᱤ ᱧᱚᱜ ᱛᱟᱦᱮᱱ ᱜᱮᱭᱟ
ᱦᱟᱱᱮ ᱤᱭᱟᱹ ᱥᱟᱹᱨᱩ ᱥᱟᱠᱟᱢ ᱞᱮᱠᱟ ᱥᱟᱠᱟᱢ ᱤᱭᱟᱹᱴᱟᱜ ᱚᱱᱟ ᱫᱚ ᱦᱩᱰᱤᱧ ᱜᱮᱭᱟ ᱟᱫᱚ ᱚᱱᱟ ᱰᱤᱡᱟᱭᱤᱱᱴᱟᱜ ᱚᱱᱠᱟᱱ ᱜᱮᱭᱟ ᱥᱮ
ᱦᱮᱸ ᱦᱮᱸ ᱦᱮᱸ ᱚᱱᱠᱟ ᱞᱮᱠᱟ ᱜᱮ
ᱟᱪᱪᱷᱟ ᱟᱪᱪᱷᱟ ᱚᱱᱟ ᱠᱚᱫᱚ ᱡᱚᱢ ᱫᱚᱠᱚ ᱡᱚᱢ ᱜᱮᱭᱟ ᱟᱫᱚ ᱟᱞᱮ ᱱᱚᱶᱟ ᱠᱚᱨᱮ ᱦᱚᱸ ᱢᱮᱱᱟᱜᱼᱟ ᱫᱟᱨᱮ ᱠᱚᱫᱚ ᱦᱟᱸᱜ ᱟᱫᱚ ᱱᱚᱣᱟ ᱠᱚᱨᱮ ᱡᱚᱢ ᱫᱚᱠᱚ ᱡᱚᱢ ᱜᱮᱭᱟ ᱟᱨᱠᱤ ᱟᱞᱮ ᱦᱚᱸᱞᱮ ᱡᱚᱢ ᱵᱟᱲᱟ ᱠᱟᱜ ᱜᱮᱭᱟ ᱟᱨᱠᱤ ᱟᱫᱚ ᱚᱱᱠᱟ ᱜᱮ ᱢᱟᱡᱷᱮ ᱥᱟᱡᱷᱮ ᱡᱚᱢ ᱦᱩᱭᱩᱜᱼᱟ ᱨᱮᱜᱩᱞᱟᱨᱫᱚ ᱵᱟᱝ ᱟᱨᱠᱤ
ᱦᱳᱭ ᱦᱳᱭ ᱦᱳᱭ ᱚᱱᱠᱟᱜᱮ ᱟᱨ ᱚᱱᱟ ᱦᱚᱱᱚᱨ ᱟᱲᱟᱜ ᱯᱮ ᱟᱸᱡᱚᱢ ᱠᱟᱜ ᱜᱮᱭᱟ ᱚᱱᱟ ᱦᱚᱸ ᱵᱤᱨ ᱨᱮ ᱟᱲᱟᱜᱚᱜ ᱜᱮᱭᱟ
ᱦᱚᱱᱚᱨ ᱟᱲᱟᱜ ᱫᱚ ᱪᱮᱫ ᱠᱟᱱᱟ?
ᱚᱱᱟ ᱚᱱᱠᱟ ᱫᱚ ᱱᱟᱹᱲᱤ ᱱᱟᱹᱲᱤ ᱞᱮᱠᱟᱜ-ᱟ ᱟᱨᱠᱤ ᱱᱟᱹᱲᱤ ᱞᱮᱠᱟᱜᱼᱟ ᱚᱱᱟ ᱫᱚ ᱟᱫᱚ ᱱᱟᱹᱲᱤ ᱜᱮ ᱚᱱᱟ ᱱᱟᱹᱲᱤ ᱱᱟᱹᱲᱤᱜ ᱜᱮ ᱟᱫᱚ ᱥᱟᱠᱟᱢ ᱠᱚᱜᱼᱟ᱾
ᱡᱟᱹᱱᱤᱡ ᱠᱷᱟᱱ ᱚᱱᱟ ᱜᱮᱞᱤᱧ ᱞᱟᱹᱭ ᱫᱟ ᱟᱹᱞᱤᱧ ᱦᱚᱸ ᱢᱟᱱᱮ ᱱᱟᱹᱲᱤ ᱜᱮ ᱱᱟᱹᱲᱤ ᱯᱟᱱ ᱥᱟᱠᱟᱢ ᱞᱮᱠᱟ ᱜᱳᱞ ᱜᱳᱞ ᱤᱭᱟᱹ ᱜᱮᱭᱟ
ᱟᱨ ᱡᱟᱹᱥᱛᱤ ᱫᱚ ᱠᱤᱱ ᱡᱟᱹᱥᱛᱤ ᱫᱚ ᱠᱤᱱᱛᱩ ᱵᱟᱝ ᱢᱟᱨᱟᱝᱟ ᱠᱟᱹᱴᱤᱡ ᱦᱚᱯᱚᱱ ᱧᱚᱜ ᱜᱮᱭᱟ
ᱚ ᱥᱟᱠᱟᱢ ᱴᱟᱜ
ᱦᱳᱭ ᱥᱟᱠᱟᱢ ᱫᱚ ᱦᱚᱯᱚᱱ ᱧᱚᱜ ᱜᱮᱭᱟ ᱡᱟᱹᱥᱛᱤ ᱫᱚ ᱵᱟᱝ ᱢᱟᱨᱟᱝ ᱜᱮᱭᱟ
ᱚ ᱚᱱᱮ ᱤᱭᱟᱹ ᱞᱮᱠᱟ ᱯᱟᱱ ᱥᱟᱠᱟᱢ ᱞᱮᱠᱟ ᱜᱳᱞ ᱜᱳᱞ ᱜᱮᱭᱟ ᱟᱫᱚ ᱢᱟᱱᱮ ᱦᱩᱰᱤᱧ ᱦᱩᱰᱤᱧ ᱜᱮᱭᱟ ᱟᱨᱠᱤ
ᱚ ᱛᱟᱦᱚᱞᱮ ᱦᱩᱭ ᱫᱟᱲᱮᱭᱟᱜᱼᱟ ᱚᱱᱟᱜᱮ ᱦᱳᱭᱛᱚ
ᱚ ᱟᱫᱚ ᱟᱯᱮ ᱯᱮ ᱞᱟᱹᱭᱟ ᱦᱳᱭᱛᱳ ᱚᱱᱟ ᱡᱟᱦᱟᱸ ᱵᱤᱱ ᱞᱟᱹᱭ ᱠᱮᱫᱟ ᱦᱚᱱᱚᱨ ᱥᱟᱠᱟᱢ ᱦᱚᱸ ᱦᱩᱭᱩᱜᱼᱟ ᱛᱟᱦᱚᱞᱮ ᱟᱫᱚ ᱟᱞᱮ ᱢᱟ ᱚᱱᱟ ᱦᱮᱸ ᱟᱫᱚ
ᱪᱮᱜ ᱵᱤᱱ ᱪᱮᱜ ᱵᱤᱱ ᱞᱟᱹᱭ ᱠᱮᱫᱟ ᱾
ᱞᱟᱹᱭ ᱫᱟᱞᱤᱧ ᱚᱱᱟ